ᱦᱮᱞᱳ
ᱦᱮᱸ ᱡᱚᱦᱟᱨ ᱜᱮ
ᱦ ᱡᱚᱦᱟᱨ ᱡᱚᱦᱟᱨ
ᱟᱨ ᱨᱚᱲ ᱠᱚ ᱯᱩᱥᱴᱟᱹ ᱯᱩᱥᱴᱤ ᱟᱸᱡᱚᱢᱚᱜ ᱠᱟᱱᱟ ᱛᱚ?
ᱨᱚᱲ ᱠᱚ ᱢᱚᱸᱡᱽ ᱜᱮ ᱟᱸᱡᱚᱢᱚᱜ ᱠᱟᱱᱟ ᱟᱞᱤᱧᱟᱜ ᱨᱚᱲ ᱢᱚᱸᱡᱽ ᱜᱮ ᱟᱸᱡᱚᱢᱚᱜ ᱠᱟᱱᱟ?
ᱟᱹᱰᱤ ᱢᱚᱡᱽ ᱟᱸᱡᱚᱢᱚᱜ ᱠᱟᱱᱟ ᱟᱹᱰᱤ ᱱᱟᱯᱟᱭ
ᱚ ᱦᱮᱸ ᱛᱟᱦᱞᱮ ᱞᱟᱦᱟ ᱥᱮᱫ ᱞᱟᱝ ᱪᱟᱞᱟᱣᱚᱜ ᱠᱷᱟᱱ ᱫᱚ
ᱦᱳᱭ ᱟᱫᱚ ᱞᱟᱦᱟ ᱥᱮᱫ ᱜᱮᱞᱟᱝ ᱪᱟᱞᱟᱣ ᱤᱫᱤᱭᱟ ᱟᱫᱚ ᱥᱟᱛᱟᱢ ᱠᱚ ᱪᱮᱫ᱾ ᱤᱫᱤ ᱠᱟᱛᱮ ᱞᱟᱝ ᱜᱟᱞᱢᱟᱨᱟᱜᱼᱟ ᱢᱟ ᱟᱫᱚ ᱟᱢᱜᱮ ᱞᱟᱹᱭ ᱢᱮ
ᱱᱤᱛᱚᱜ ᱢᱟ ᱵᱩᱨᱩ ᱯᱟᱛᱟ ᱠᱚ ᱜᱟᱯᱟ ᱢᱮᱭᱟᱝ ᱤᱱᱠᱟ ᱚᱱᱟ ᱠᱚᱨᱮᱱᱟᱜ ᱛᱮᱜᱮᱞᱟᱝ ᱠᱟᱛᱷᱟᱜᱼᱟ᱾
ᱦ ᱚᱱᱟ ᱦᱚᱸ ᱜᱟᱱᱚᱜ ᱜᱮᱭᱟ ᱟᱹᱰᱤ ᱢᱚᱸᱡᱽ ᱜᱮ ᱚᱱᱟ ᱦᱚᱸ᱾
ᱦ
ᱟᱫᱚ ᱵᱩᱨᱩ ᱯᱟᱛᱟ ᱠᱚᱫᱚ ᱟᱵᱤᱱ ᱫᱚᱵᱤᱱ ᱧᱮᱞ ᱟᱠᱟᱫᱼᱟ ᱥᱮ ᱵᱟᱝ ᱟᱫᱚ
ᱟᱹᱞᱤᱧ ᱞᱤᱧ ᱧᱮᱞ ᱧᱮᱞ ᱟᱠᱟᱫ ᱜᱮᱭᱟ᱾ ᱟᱨ ᱦᱚᱞᱟ ᱢᱟᱦᱫᱮᱨ ᱦᱩᱭᱱᱟ ᱠᱟᱹᱱᱟᱹᱭᱥᱨ ᱚᱸᱰᱮ ᱦᱚᱞᱤᱧ ᱥᱮᱱ ᱞᱮᱱ ᱜᱮᱭᱟ ᱟᱨ ᱚᱸᱰᱮ ᱟᱹᱰᱤ ᱢᱚᱡᱽ ᱜᱮᱞᱤᱧ ᱵᱩᱡᱷᱟᱹᱣ ᱠᱮᱫ ᱟᱨ ᱱᱤᱛᱚᱜ ᱢᱟ ᱫᱟᱜ ᱡᱟᱹᱯᱩᱫ ᱮᱫ ᱛᱟᱦᱮᱸᱜ ᱮᱱᱠᱷᱟᱱ ᱩᱱᱟᱹᱜ ᱢᱚᱡᱽᱛᱮᱧ ᱧᱮᱞ ᱵᱟᱲᱟ ᱫᱟᱲᱮᱭᱟᱜᱼᱟ᱾ ᱟᱨ ᱚᱸᱰᱮ ᱫᱮᱡ ᱟᱹᱰᱤ ᱠᱟᱹᱴᱤᱡ ᱢᱩᱥᱠᱤᱞ ᱢᱩᱥᱠᱤᱞ ᱢᱩᱥᱠᱤᱞ ᱛᱮᱞᱮ ᱫᱮᱡ ᱮᱱᱟ ᱥᱟᱵ ᱥᱟᱵ ᱛᱮ ᱜᱟᱛᱮ ᱞᱮ ᱥᱮᱱ ᱞᱮᱱᱟ᱾ ᱟᱨ ᱚᱸᱰᱮᱜᱮ ᱟᱨ ᱢᱤᱫ ᱫᱷᱟᱣ ᱧᱩᱨ ᱮᱱᱟᱞᱮ ᱪᱮᱫ ᱞᱤᱧ ᱞᱟᱹᱭᱟ? ᱚᱠᱛᱚ ᱞᱚᱥᱚᱫ ᱛ ᱠᱟᱱᱟ ᱥᱮ ᱴᱮᱠᱴᱟᱨ ᱠᱚ ᱤᱭᱟᱹ ᱠᱚᱠᱚ ᱤᱫᱤᱭ ᱟᱠᱟᱫ ᱛᱟᱦᱮᱸᱱ ᱠᱷᱟᱱᱡ ᱱᱟᱹᱞᱤ ᱱᱟᱹᱞᱤ ᱛᱮ, ᱠᱚᱱ ᱢᱟ ᱱᱤᱭᱟᱹ ᱫᱵᱟ ᱠᱚ ᱥᱤᱲᱤ ᱟᱠᱟᱫᱼᱟ ᱥᱤᱲᱤ ᱦᱚᱸᱚ ᱚᱸᱰᱮ ᱜᱮ ᱟᱹᱰᱤ ᱢᱩᱥᱠᱤᱞ ᱠᱟᱹᱴᱤᱡ ᱵᱩᱡᱷᱟᱹᱣ ᱮᱱᱟ᱾ ᱚᱱᱟᱜᱮ ᱮᱭᱟᱟᱫᱽᱜᱟᱨ ᱫᱚ ᱛᱟᱦᱮᱱ ᱜᱮᱭᱟ ᱱᱟᱦᱟᱜ
ᱟᱪᱪᱷᱟ ᱟᱪᱪᱷᱟ ᱢᱟᱱᱮ ᱦᱮᱸ ᱢᱟᱱᱮ ᱦᱚᱨ ᱦᱚᱨ ᱛᱮᱛᱚ ᱟᱨ ᱫᱟᱜ ᱡᱟᱹᱯᱩᱫᱽ ᱛᱮ ᱦᱚᱨ ᱠᱚᱢᱟ ᱞᱚᱥᱚᱫ ᱤᱫᱤᱭᱟ ᱠᱟᱱᱟ ᱟᱫᱚ ᱚᱸᱰᱮ ᱜᱮᱯᱮ ᱪᱤᱠᱤᱡ ᱮᱱᱟ ᱛᱟᱦᱚᱞᱮ᱾
ᱦᱳᱭ,
ᱚ ᱦᱚᱸ ᱛᱟᱦᱚᱞᱮ ᱦᱟᱱᱛᱮ ᱵᱩᱨᱩ ᱪᱚᱴ ᱠᱚᱫᱚ ᱚᱱᱛᱮ ᱫᱚᱯᱮ ᱫᱮᱡ ᱞᱮᱱᱟ ᱥᱮ ᱵᱟᱝ?
ᱚᱱᱛᱮ ᱫᱚ ᱵᱟᱞᱮ ᱫᱮᱡ ᱞᱮᱱᱟ ᱟᱛᱨᱟ ᱠᱷᱚᱱ ᱜᱮᱞᱮ ᱤᱭᱟᱹᱱᱟ ᱚᱸᱰᱮ ᱧᱩᱨᱮᱱ ᱠᱷᱟᱡ ᱞᱮ ᱟᱨᱦᱚ ᱪᱮᱛᱟᱱ ᱥᱮᱫ ᱟᱨᱦᱚ ᱧᱩᱨᱩᱜ ᱟᱵᱚ ᱥᱮ ᱪᱮᱫ ᱦᱚᱲ ᱴᱷᱮᱡ ᱠᱚ ᱞᱟᱡᱟᱣ ᱯᱟᱲᱟ ᱟᱨᱚ ᱞᱚᱥᱚᱫ ᱛᱮ ᱪᱟᱞᱟᱜ ᱟᱢ ᱚᱲᱟᱜ᱾ ᱚᱱᱟ ᱞᱟᱡᱟᱣ ᱵᱚᱛᱚᱨ ᱛᱮᱜᱮ ᱵᱟᱞᱮ ᱥᱮᱱ ᱞᱮᱱᱟ ᱪᱮᱛᱟᱱ ᱥᱮᱫ ᱫᱚ᱾
ᱚ ᱦᱚᱸ ᱛᱟᱦᱚᱞᱮ ᱞᱚᱥᱚᱫ ᱠᱚᱫᱚ ᱯᱮ ᱞᱚᱥᱚᱫ ᱮᱱᱟ ᱥᱮ ᱵᱟᱡᱟᱣ ᱦᱚᱸᱯᱮ ᱵᱟᱡᱟᱣ ᱵᱟᱲᱟ ᱭᱮᱱ ᱜᱮᱭᱟ?
ᱵᱟᱡᱟᱭ ᱫᱚ ᱠᱟᱹᱴᱤᱡ ᱢᱳᱠᱟ ᱯᱩᱴᱩᱨ ᱮᱱᱟ ᱟᱨ ᱤᱱᱟᱹᱜᱮ ᱞᱚᱥᱚᱫ ᱯᱩᱨᱟᱹ ᱞᱚᱥᱚᱫ ᱮᱱ ᱜᱮᱭᱟ ᱞᱮ ᱯᱮᱱᱴ ᱠᱚᱨᱮ,
ᱟᱪᱪᱷᱟ ᱟᱪᱪᱷᱟ ᱦᱚᱲ ᱠᱚ ᱛᱟᱦᱚᱞᱮ ᱢᱟ ᱟᱹᱰᱤ ᱡᱳᱨ ᱠᱚ ᱞᱟᱸᱫᱟ ᱟᱜ ᱯᱮᱭᱟ,
ᱦᱚᱸ ᱞᱟᱸᱫᱟᱜ ᱞᱮ ᱜᱮᱭᱟ ᱠᱚ ᱢᱮᱛᱟᱞᱮ ᱠᱟᱱᱟ ᱠᱩ ᱵᱩᱞ ᱜᱤᱫᱽᱨᱟᱹ ᱥᱮ ᱪᱤᱞᱤ
ᱚ ᱦᱚ ᱦᱳᱭ ᱢᱟᱱᱮ ᱵᱷᱤᱫᱟᱹᱲ ᱞᱮᱠᱷᱟᱱ ᱱᱚᱣᱟ ᱞᱟᱹᱭ ᱟᱠᱟ ᱛ ᱱᱩᱭ ᱫᱚ ᱵᱩᱞ ᱟᱠᱟᱱᱟᱭ ᱯᱟᱞᱮᱱ ᱚᱱᱟ ᱛᱮᱜᱮ ᱱᱚᱰᱮ ᱫᱚ ᱱᱩᱭ ᱫᱚ ᱵᱷᱤᱸᱫᱟᱹᱲ ᱮᱱᱟ᱾
ᱦᱚᱸ
ᱦᱳᱭ ᱟᱨ ᱪᱮᱫ ᱞᱮᱠᱟ ᱛᱟᱦᱞᱮ ᱯᱟᱛᱟ ᱠᱚᱫᱚ ᱞᱮᱠᱟ ᱯᱮ ᱧᱮᱞ ᱠᱮᱫᱮᱜᱼᱟ ᱪᱮᱫ ᱞᱮᱠᱟ ᱦᱚᱲ ᱠᱚᱠᱚ ᱡᱟᱣᱨᱟ ᱞᱮᱱᱟ?
ᱦᱚᱲ ᱠᱚᱦᱚᱸ ᱢᱚᱡᱽ ᱜᱮᱠᱚ ᱡᱟᱣᱨᱟ ᱞᱮᱱᱟ ᱟᱨ ᱱᱚᱛᱮ ᱥᱩᱨ ᱥᱟᱲᱜᱮ ᱨᱮᱱ ᱢᱟ ᱮ ᱯᱟᱛᱟ ᱠᱟᱱᱟ ᱮᱱᱠᱷᱟᱡ ᱡᱟᱹᱯᱩᱫ ᱤᱭᱟᱹᱛᱮᱫ ᱪᱟᱛᱚᱢ ᱵᱷᱟᱲᱟ ᱟᱛᱮᱫ ᱠᱚ ᱥᱮᱱ ᱞᱮᱱ ᱜᱮᱭᱟ ᱵᱷᱤᱲ ᱧᱚᱜ ᱞᱮᱱ ᱜᱮᱭᱟ ᱠᱚ᱾ ᱟᱨ ᱚᱱᱟ ᱠᱚᱨᱮ ᱦᱳᱴᱮᱞ ᱠᱚᱦᱚᱸ ᱰᱷᱮᱨ ᱜᱮᱠᱚ ᱤᱫᱤ ᱞᱮ ᱜᱮᱭᱟ ᱩᱱᱠᱩ ᱦᱳᱴᱮᱞ ᱤᱭᱟᱹ ᱛᱮᱜᱮ ᱟᱨᱦᱚᱸ ᱵᱷᱤᱲ ᱧᱮᱞᱚᱜ ᱠᱟᱱ ᱛᱟᱦᱮᱸᱫᱼᱟ᱾
ᱟᱪᱪᱷᱟ ᱟᱪᱪᱷᱟ᱾ ᱟᱨ ᱦᱟᱱᱛᱮᱱᱟᱜ ᱡᱟᱦᱟᱸ ᱵᱩᱨᱩ ᱪᱚᱴ ᱠᱚ ᱚᱸᱰᱮ ᱢᱮᱱ ᱫᱚᱠᱚ ᱟᱹᱰᱤ ᱩᱥᱩᱞ ᱵᱩᱨᱩ ᱚᱱᱟ ᱫᱚ ᱫᱮᱡᱚᱜ ᱦᱩᱭᱩᱜᱼᱟ ᱰᱟᱹᱨ ᱨᱮ ᱫᱟᱨᱮ ᱨᱮ ᱱᱟᱹᱲᱤ ᱨᱮ ᱥᱟᱵ ᱥᱟᱵ ᱠᱚᱛᱮ ᱟᱫᱚ ᱚᱱᱛᱮ ᱫᱚ ᱦᱚᱲ ᱠᱚᱫᱚ ᱠᱚ ᱫᱮᱡᱚᱜ ᱠᱟᱱ ᱛᱟᱦᱮᱸ ᱠᱟᱱᱟ ᱥᱮ ᱵᱟᱝ?
ᱦᱚᱜᱼᱚᱱᱛᱮ ᱫᱮᱡ ᱠᱚ ᱫᱮᱡᱚᱜ ᱠᱟᱱ ᱛᱟᱦᱮᱸᱫ ᱜᱮ ᱢᱤᱫ ᱵᱟᱨ ᱩᱱᱟᱹᱜ ᱫᱚ ᱛᱚ, ᱵᱟᱝᱜᱮ ᱦᱚᱠᱛᱚᱭ ᱫᱟᱜ ᱮᱫ ᱛᱟᱦᱮᱸᱜ ᱪᱟ ᱛᱚᱢ ᱥᱟᱵ ᱦᱩᱭᱩᱜᱼᱟ ᱟᱨᱚ ᱫᱮᱡ ᱟᱹᱰᱤ ᱢᱩᱥᱠᱤᱞ ᱜᱮᱠᱚ ᱵᱩᱡᱷᱟᱹᱜ ᱛᱟᱦᱮᱸ ᱡᱟᱦᱟᱸᱭ ᱠᱚ ᱵᱟᱠᱚ ᱧᱮᱞ ᱵᱟᱲᱟ ᱟᱠᱟᱜᱼᱟ ᱩᱱᱠᱩ ᱠᱚ ᱫᱮᱡᱚᱜ ᱠᱟᱱ ᱛᱟᱦᱮᱸ ᱟᱹᱞᱤᱧ ᱫᱚᱞᱤᱧ ᱥᱮᱱ ᱞᱮᱱ ᱜᱮᱭᱟ ᱥᱮ ᱢᱤᱫ ᱫᱷᱟᱣ ᱚᱱᱟ ᱞᱟᱹᱜᱤᱫ ᱟᱹᱞᱤᱧ ᱫᱚ ᱵᱟᱞᱤᱧ ᱫᱮᱡ ᱞᱮᱱᱟ᱾
ᱚ ᱦᱚᱸ ᱟᱹᱰᱤ ᱢᱚᱸᱡᱽ ᱠᱟᱛᱷᱟ ᱟᱹᱰᱤ ᱱᱟᱯᱟᱭ ᱜᱮ ᱛᱟᱦᱚᱞᱮ ᱦᱳᱭ ᱚᱸᱰᱮ ᱵᱩᱨᱩ ᱠᱷᱚᱱ ᱵᱩᱨᱩ ᱪᱚᱴ ᱨᱮ ᱫᱮᱡ ᱠᱟᱛᱮᱫ ᱟᱫᱚ ᱚᱱᱟ ᱪᱚᱴ ᱴᱩᱭ ᱠᱷᱚᱱᱟᱜ ᱟᱫᱚ ᱦᱟᱱᱛᱮ ᱱᱟᱛᱮ ᱠᱚᱭᱚᱜ ᱞᱮᱠᱷᱟᱱ ᱟᱹᱰᱤ ᱥᱟᱺᱜᱤᱧ ᱫᱷᱟᱹᱵᱤᱡ ᱧᱮᱞᱚᱜᱼᱟ ᱛᱚ ᱚᱱᱟ ᱠᱚ ᱚᱲᱟᱜ ᱠᱚ ᱫᱩᱣᱟᱹᱨ ᱠᱚ ᱵᱟᱹᱫᱽ ᱠᱚ ᱠᱷᱮᱛ ᱠᱚ ᱜᱟᱹᱰᱤ ᱠᱚ ᱜᱷᱚᱲ ᱠᱚ ᱟᱫᱚ ᱟᱹᱰᱤ ᱢᱚᱡᱽ ᱜᱮ ᱟᱹᱭᱠᱟᱹᱜᱼᱟ ᱪᱮᱫ ᱞᱮᱠᱟ ᱵᱩᱡᱷᱟᱹᱣ ᱜᱚᱫᱟ ᱡᱮᱢᱚᱱ ᱮᱠᱫᱚᱢ ᱚᱱᱮ ᱥᱚᱨᱜᱚᱨ ᱨᱤᱧ ᱥᱮᱴᱮᱨ ᱟᱠᱟᱱ ᱞᱮᱠᱟ ᱟᱫᱚ ᱚᱱᱟ ᱤᱭᱩᱨ ᱛᱮᱜᱮ ᱯᱟᱞᱮ ᱚᱸᱰᱮ ᱡᱟᱹᱥᱛᱤ ᱦᱚᱲ ᱫᱚ ᱚᱸᱰᱮ ᱠᱚ ᱫᱮᱡᱚᱜ-ᱟ᱾
ᱦᱩᱸ
ᱟᱨ ᱚᱸᱰᱮ ᱦᱚᱸ ᱧᱮᱞ ᱵᱟᱲᱟ ᱦᱩᱭ ᱠᱟᱱᱟ ᱪᱮᱛᱟᱱ ᱨᱮᱫᱚ ᱵᱚᱸᱜᱟ ᱵᱩᱨᱩ ᱫᱚ ᱵᱟᱝᱜᱮ ᱚᱸᱰᱮ ᱫᱚ ᱞᱟᱛᱟᱨ ᱨᱮᱜᱮ ᱵᱚᱸᱜᱟ ᱫᱚᱠᱚ ᱛᱷᱟᱯ
ᱩᱯᱮᱞ ᱟᱠᱟᱱᱟ ᱚᱸᱰᱮ ᱠᱚ ᱵᱚᱸᱜᱟ ᱠᱚᱣᱟ ᱟᱨ ᱮᱠᱫᱚᱢ ᱡᱟᱛᱚ ᱪᱮᱛᱟᱱ ᱨᱮᱫᱚ ᱠᱤᱵᱚᱞ ᱪᱤᱞᱤ ᱠᱚᱪᱚᱝ ᱚᱸᱰᱮ ᱯᱩᱭᱥᱟᱹ ᱮᱲᱮ ᱠᱚ ᱩᱱᱠᱩ ᱦᱚᱸ ᱠᱚ ᱵᱚᱸᱜᱟ ᱠᱚ ᱫᱩᱲᱩᱵ ᱠᱚ ᱠᱟᱱᱟ ᱚᱸᱰᱮ ᱠᱚ ᱵᱚᱸᱜᱟ ᱵᱟᱲᱟᱭᱟ ᱟᱨ ᱚᱸᱰᱮ ᱫᱚ ᱡᱟᱦᱟᱱᱟᱜ ᱠᱚᱫᱚ ᱵᱟᱝᱟ ᱚᱱᱟ ᱫᱚ ᱧᱮᱞ ᱡᱚᱝ ᱞᱟᱹᱜᱤᱫ ᱜᱮ
ᱦᱮᱸ
ᱟᱨ ᱚᱱᱟ ᱯᱟᱛᱟ ᱴᱟᱺᱰᱤ ᱨᱮᱱᱟᱜ ᱢᱮᱞᱟ ᱨᱮ ᱡᱟᱦᱟᱸ ᱫᱚ ᱠᱟᱱ ᱠᱚᱠᱚ ᱵᱟᱹᱭᱥᱟᱹᱣ ᱠᱟᱜᱼᱟ ᱚᱱᱟ ᱠᱚᱫᱚ ᱪᱮᱫ ᱠᱚᱯᱮ ᱧᱮᱞ ᱠᱮᱜᱼᱟ
ᱚᱱᱟ ᱢᱮᱞᱟ ᱠᱚᱨᱮᱫ ᱫᱚ ᱤᱭᱟᱹ ᱠᱚ ᱵᱟᱹᱭᱥᱟᱹᱣ ᱞᱮᱫ ᱜᱮᱭᱟ ᱟᱨ ᱚᱸᱰᱮ ᱟᱹᱰᱤ ᱤᱭᱟᱹ ᱤᱭᱟᱹ ᱠᱚ ᱟᱹᱜᱩ ᱞᱮᱫ ᱜᱮᱭᱟ ᱥᱩᱠᱨᱤ ᱡᱤᱞ ᱯᱤᱴᱷᱟᱹ ᱠᱚ ᱟᱨᱚ ᱟᱭᱢᱟ ᱟᱭᱢᱟ ᱪᱮᱫ ᱠᱚᱪᱚ ᱦᱤᱲᱤᱧ ᱠᱮᱟᱞᱤᱧ ᱚᱸᱰᱮ ᱫᱚ ᱟᱞᱮ ᱞᱮ ᱠᱷᱟᱹᱞᱮ ᱡᱚᱢ ᱞᱮᱼᱟ ᱪᱟᱣᱢᱤᱱ ᱟᱨ ᱮᱜᱽᱨᱳᱞ ᱜᱮ ᱚᱱᱮ ᱢᱤᱫᱴᱮᱱ ᱟᱹᱰᱤ ᱪᱮᱦᱨᱟ ᱠᱚ ᱵᱮᱱᱟᱣ ᱞᱮᱫᱼᱟ ᱟᱹᱰᱤ ᱪᱮᱦᱨᱟ ᱥᱚ ᱦᱤᱡᱩᱜ ᱠᱟᱱ ᱛᱟᱦᱮᱸᱫ ᱮᱱᱠᱷᱟᱱ ᱞᱟᱹᱭ ᱮᱫᱟ ᱞᱮ ᱠᱤ ᱪᱚ ᱛᱮᱦᱮ ᱱᱚᱰᱮᱱᱟᱜ ᱜᱮᱵᱚ ᱡᱚᱢ ᱵᱤᱰᱟᱹᱣᱟ ᱪᱮᱫ ᱞᱮᱠᱟ ᱵᱩᱡᱷᱟᱹᱜ-ᱟ ᱡᱚᱢ ᱠᱮᱫ ᱜᱮᱭᱟᱞᱮ ᱟᱨ ᱟᱹᱰᱤ ᱢᱚᱸᱡᱽ ᱜᱮᱞᱮ ᱟᱹᱭᱠᱟᱹᱣ ᱠᱮᱫᱼᱟ ᱠᱤ ᱵᱟᱝᱜᱮ ᱱᱚ ᱱᱩᱠᱩ ᱢᱚᱛᱞᱚᱵᱽ ᱮᱴᱟᱜ ᱡᱟᱹᱛ ᱠᱚᱣᱟᱜ ᱡᱟᱦᱟᱸ ᱠᱚ ᱪᱮᱫ ᱢᱚᱡᱽ ᱵᱟᱠᱚ ᱵᱮᱱᱟᱣᱼᱟ ᱮᱱᱠᱷᱟᱱ ᱩᱱᱠᱩ ᱟᱜ ᱞᱮ ᱡᱚᱢ ᱵᱤᱰᱟᱹᱣ ᱠᱮᱫ ᱩᱱᱠᱩᱣᱟᱜ ᱡᱟᱦᱟᱸ ᱠᱚᱫᱚ ᱢᱚᱸᱡᱽ ᱠᱚ ᱵᱮᱱᱟᱣ ᱜᱮᱭᱟ ᱤᱱᱟᱹᱜᱮ ᱟᱹᱞᱤᱧ ᱫᱚᱞᱤᱧ ᱧᱮᱞ ᱠᱮᱜᱼᱟ ᱟᱨ ᱚᱱᱟ ᱠᱚᱨᱮ ᱵᱷᱤᱲ ᱵᱷᱟᱲ ᱫᱚ ᱟᱹᱰᱤ ᱡᱳᱨ ᱜᱮ ᱛᱟᱦᱮᱸᱜᱼᱟ ᱟᱨ ᱩᱱᱠᱩ ᱮᱱᱮᱡ ᱠᱚᱦᱚᱸ ᱢᱤᱫᱵᱟᱨ ᱫᱷᱟᱣ ᱥᱟᱵ ᱥᱟᱵ ᱛᱮᱠᱚ ᱞᱮᱡᱮᱫ ᱜᱚᱫᱚᱜ ᱠᱟᱱ ᱛᱟᱦᱮᱸᱫ ᱜᱮᱭᱟ
ᱟᱪᱪᱷᱟ ᱟᱪᱪᱷᱟ ᱟᱨ ᱡᱟᱦᱟᱱᱟᱜ ᱟᱨᱚ ᱮᱴᱟᱜᱟᱜ ᱪᱮᱫ ᱫᱚᱠᱟᱱ ᱠᱚᱠᱚ ᱤᱫᱤ ᱞᱟᱜᱼᱟ ᱚᱸᱰᱮ ᱚᱱᱟ ᱯᱟᱛᱟ ᱴᱟᱺᱰᱤ ᱢᱮᱞᱟ ᱨᱮ
ᱟᱨᱚ ᱟᱭᱢᱟ ᱟᱭᱢᱟ ᱟᱹᱰᱤ ᱜᱟᱱ ᱫᱚᱠᱟᱱ ᱞᱟᱹᱭ ᱛᱮᱦᱚᱸ ᱵᱟ, ᱭ ᱢᱩᱪᱟᱹᱫ ᱫᱟᱲᱮᱭᱟᱜᱼᱟ ᱵᱟᱫᱟᱢ ᱠᱚ ᱟᱨᱚ ᱠᱷᱮᱞᱱᱟ ᱫᱚᱠᱟᱱ ᱠᱚ ᱟᱨᱚ ᱡᱟᱢᱟ ᱯᱮᱴ ᱫᱷᱩᱛᱤ ᱟᱹᱰᱤ ᱟᱭᱢᱟ ᱟᱭᱢᱟ ᱢᱮᱱᱟᱜ ᱜᱮᱭᱟ ᱡᱤᱱᱤᱥ ᱠᱚ ᱥᱮ
ᱟᱪᱪᱷᱟ ᱟᱨ ᱱᱚᱛᱮ ᱡᱚᱢ ᱧᱩᱣᱟᱜ ᱠᱚ ᱱᱚᱣᱟ ᱡᱮᱢᱚᱱ ᱠᱷᱟᱱᱴᱷᱟᱲ ᱵᱤᱞᱤ ᱩᱞ ᱵᱤᱞᱤ ᱵᱟᱹᱨᱩ ᱵᱤᱞᱤ ᱠᱩᱫ ᱵᱤᱞᱤ ᱚᱱᱟ ᱠᱚᱫᱚ ᱛᱟᱦᱚᱞᱮ ᱠᱚ ᱦᱟᱴ ᱠᱟᱜᱼᱟ ᱥᱮ ᱵᱟᱝ
ᱦᱟᱴ ᱞᱮ ᱜᱮᱭᱟ ᱠᱚ ᱠᱷᱟᱱᱴᱷᱟᱲ ᱵᱤᱞᱤ ᱠᱚ ᱟᱨᱦᱚᱸ ᱩᱞ ᱵᱤᱞᱤ ᱠᱚᱫᱚ ᱵᱟᱝ ᱛᱟᱦᱮᱸᱜᱼᱟ ᱟᱨ ᱵᱟᱹᱨᱩ ᱵᱤᱞᱤ ᱠᱚᱦᱚᱸ ᱛᱟᱦᱮᱸᱫ ᱜᱮᱭᱟ ᱟᱫᱚ ᱟᱞᱮ ᱫᱚ ᱠᱟᱱᱴᱟᱲ ᱞᱮ ᱦᱟᱛᱟᱣ ᱠᱮᱫᱼᱟ ᱟᱨ ᱚᱲᱟᱜ ᱦᱮᱡ ᱠᱟᱛᱮᱜ ᱜᱮᱞᱮ ᱡᱚᱢ ᱠᱮᱫᱼᱟ ᱟᱨ ᱵᱟᱹᱨᱩ ᱫᱚ ᱦᱟᱛᱟᱣ ᱠᱮᱫ ᱜᱮᱭᱟᱞᱮ ᱵᱟᱹᱨᱩ ᱵᱤᱞᱤ ᱡᱚᱢ ᱵᱟᱲᱟ ᱟᱠᱟᱫ ᱥᱮ ᱱᱚᱛᱮ ᱨᱮ ᱮᱱᱠᱷᱟᱡ ᱫᱚ ᱡᱚᱢ ᱠᱮᱫᱼᱟ ᱞᱮ ᱟᱨ ᱟᱹᱰᱤ ᱢᱚᱸᱡᱽ ᱜᱮᱞᱮ ᱟᱹᱭᱠᱟᱹᱣ ᱠᱮᱫ-ᱟ ᱚᱱᱟ ᱵᱟᱹᱨᱩ ᱫᱚ ᱡᱚᱡᱚ ᱡᱚᱡᱚ ᱟᱹᱰᱤ ᱢᱚᱸᱡᱽ ᱜᱮ ᱵᱩᱡᱷᱟᱹᱜ-ᱟ ᱥᱮ ᱵᱟᱝ
ᱟᱪᱪᱷᱟ ᱦᱳᱭ ᱚᱱᱟ ᱫᱚ ᱡᱚᱡᱚ ᱡᱤᱱᱤᱥ ᱛᱚ ᱛᱟᱨᱯᱚᱨᱮ ᱚᱱᱟ ᱢᱟ ᱫᱤᱱ ᱢᱟ ᱵᱟᱝ ᱧᱟᱢᱚᱜᱼᱟ ᱟᱨ ᱚᱱᱟ ᱫᱚ ᱚᱱᱮ ᱢᱟᱱᱮ ᱡᱚᱢ ᱢᱟ ᱧᱮᱞ ᱞᱮᱠᱷᱟᱱ ᱢᱟ ᱡᱚᱡᱚᱢ ᱥᱟᱱᱟ ᱜᱮ ᱟᱨ ᱚᱱᱟ ᱢᱚᱪᱟᱛᱮ ᱟᱸᱡᱚᱢ ᱞᱮᱠᱷᱟᱱ ᱦᱚᱸ ᱞᱩᱛᱩᱨ ᱟᱡᱚᱢᱚᱢ ᱞᱮᱠᱷᱟᱱ ᱦᱚᱸ ᱢᱟᱱᱮ ᱩᱞᱤ ᱫᱟᱜ ᱫᱚ ᱚᱰᱩᱠ ᱜᱚᱫᱚᱜ ᱜᱮᱭᱟ ᱥᱮ ᱪᱮᱫ ᱞᱮᱠᱟ ᱟᱨ ᱠᱷᱟᱱᱴᱷᱟᱲ ᱠᱚᱫᱚ ᱛᱤᱱᱟᱹᱜ ᱢᱟᱨᱟᱝ ᱢᱟᱨᱟᱝ ᱠᱚ ᱦᱟᱴ ᱞᱟᱜᱼᱟ ᱛᱚᱵᱮ
ᱠᱷᱟᱱᱴᱷᱟᱲ ᱦᱚᱸ ᱟᱹᱰᱤ ᱢᱟᱨᱟᱝ ᱢᱟᱨᱟᱝ ᱟᱜ ᱠᱚ ᱦᱟᱴ ᱞᱮᱜᱼᱟ ᱛᱤᱱᱟᱹᱜ ᱢᱟᱨᱟᱲᱟᱝ ᱞᱤᱧ ᱞᱟᱹᱭᱟ ᱤᱱᱠᱟᱹ ᱦᱩᱭᱩᱜ ᱜᱮᱭᱟ ᱯᱟᱸᱪ ᱪᱷᱚ ᱠᱤᱞᱳ ᱥᱟᱭᱤᱡ ᱥᱮᱬᱟ ᱥᱮᱬᱟ ᱜᱮ ᱚᱱᱟ ᱟᱸᱫᱚ ᱤᱱᱠᱟᱹ ᱜᱮ ᱯᱟᱞᱮ ᱦᱩᱭᱩᱜᱼᱟ ᱥᱮ ᱟᱨᱚ ᱰᱷᱮᱹᱨ ᱦᱩᱭᱩᱜᱼᱟ ᱥᱮ ᱟᱨᱚ ᱥᱮ ᱠᱚᱢ ᱦᱩᱭᱩᱜᱼᱟ
ᱚ ᱦᱚᱸ ᱢᱟᱱᱮ ᱡᱟᱦᱟᱸᱭ ᱡᱟᱦᱟᱸ ᱞᱮᱠᱟᱱᱟᱜ ᱠᱚ ᱠᱩᱥᱤᱭᱟᱜᱼᱟ ᱦᱩᱰᱤᱧᱟᱜ ᱠᱷᱟᱱ ᱦᱩᱰᱤᱧᱟᱜ ᱢᱟᱨᱟᱝᱼᱜ ᱠᱷᱟᱱ ᱢᱟᱨᱟᱝᱼᱟᱜ
ᱦᱳᱭ
ᱦᱚᱸ ᱦᱳᱭ ᱛᱟᱨᱯᱚᱨ ᱢᱚᱡᱽ ᱥᱤᱵᱤᱞᱟᱛᱚ ᱚᱱᱟ ᱫᱚ ᱠᱷᱟᱹᱡᱟᱹᱲᱤ ᱥᱟᱞᱟᱜ ᱥᱤᱯᱤ ᱠᱟᱛᱮᱫ ᱦᱚᱸ ᱡᱚᱢ ᱟᱹᱰᱤ ᱥᱤᱵᱤᱞ ᱵᱩᱡᱷᱟᱹᱜᱼᱟ ᱤᱱᱟᱹ ᱯᱚᱨᱮ ᱦᱳᱭ ᱟᱨᱚ ᱯᱤᱴᱷᱟᱹ ᱠᱟᱛᱮᱫ ᱦᱚᱸ ᱫᱚᱢᱮ ᱥᱤᱵᱤᱞᱟ ᱚᱱᱟ ᱫᱚ ᱛᱟᱨᱯᱚᱨᱮ ᱟᱨᱚ ᱚᱱᱟ ᱠᱷᱟᱱᱴᱷᱟᱲ ᱵᱤᱞᱤ ᱨᱮᱱᱟᱜ ᱜᱮ ᱟᱨᱚ ᱚᱱᱟ ᱯᱳᱠᱷᱳᱲᱤ ᱠᱚᱠᱚ ᱵᱮᱱᱟᱣᱟ ᱜᱳᱞ ᱜᱩᱞᱟᱹ ᱠᱚ ᱚᱱᱟ ᱦᱚᱸ ᱪᱮᱛᱟ ᱫᱚᱢᱮ ᱥᱤᱵᱤᱞᱟ
ᱦᱩᱸ
ᱛᱟᱦᱚᱞᱮ ᱟᱯᱮ ᱫᱚ ᱚᱱᱟ ᱡᱟᱦᱱᱟᱜ ᱚᱱᱠᱟᱱᱟᱜ ᱦᱟᱛᱟᱣ ᱛᱮᱭᱟᱜ ᱫᱚ ᱪᱮᱫ ᱫᱚᱯᱮ ᱦᱟᱛᱟᱣ ᱛᱟᱨᱟ ᱠᱮᱫᱼᱟ ᱯᱟᱛᱟ ᱴᱟᱸᱬᱤ ᱠᱷᱚᱱ ᱫᱚ
ᱵᱟᱝ ᱯᱟᱛᱟ ᱴᱟᱺᱰᱤ ᱠᱷᱚᱱ ᱫᱚ ᱦᱟᱛᱟᱣ ᱛᱚᱨᱟ ᱜᱮᱜᱼᱟ ᱞᱮ ᱫᱷᱩᱛᱤ ᱜᱮ ᱱᱟᱸᱜ ᱟᱨ ᱫᱷᱩᱛᱤ ᱞᱮᱫᱜᱼᱟ ᱞᱮ ᱠᱤ ᱟᱨᱦᱚᱸ ᱫᱚᱥᱟᱨ ᱨᱮᱱᱟᱜ ᱱᱟᱸᱜ ᱵᱚ ᱦᱤᱡᱩᱜᱼᱟ ᱮᱱᱠᱷᱟᱱ ᱯᱟᱛᱟ ᱮᱱᱮᱡ ᱱᱟᱸᱜ ᱮᱠᱷᱟᱱᱡ ᱯᱮᱱᱰ ᱟᱛᱮᱫ ᱢᱟ ᱩᱱᱟᱹᱜ ᱪᱮᱦᱨᱟ ᱮᱱᱮᱡ ᱦᱚᱸ ᱞᱟᱹᱭ ᱟᱠᱚ ᱢᱚᱛᱞᱵᱽ ᱯᱮᱱᱰ ᱟᱛᱮᱫ ᱠᱚ ᱮᱱᱮᱡ-ᱟ ᱫᱚ ᱛᱮᱭᱟᱨ ᱮᱱ ᱡᱚᱛᱚ ᱦᱚᱲ ᱚᱱᱠᱟ ᱫᱚ ᱟᱨ ᱡᱷᱚᱛᱚ ᱦᱚᱲ ᱫᱷᱩᱛᱤ ᱞᱮ ᱦᱟᱛᱟᱣ ᱛᱚᱨᱟ ᱠᱮᱫᱼᱟ ᱟᱨ ᱚᱱᱟ ᱦᱚᱸ ᱯᱷᱩᱴᱟᱹᱞ ᱜᱮ ᱟᱹᱰᱤ ᱪᱮᱦᱨᱟ ᱪᱟᱨᱟᱜ ᱚᱱᱛᱮ ᱫᱚ ᱯᱟᱛᱟ ᱨᱮᱥᱮ ᱠᱟᱹᱴᱤᱡ ᱫᱟᱢ ᱫᱤᱭᱮ ᱜᱮ ᱛᱟᱦᱮᱸᱫ ᱮᱱᱠᱟᱱ ᱫᱚ ᱡᱮ ᱯᱩᱭᱥᱟᱹ ᱠᱚᱦᱚᱸ ᱠᱟᱹᱴᱤᱡ ᱠᱚᱢ ᱵᱟᱲᱟ ᱜᱮᱞᱮ ᱤᱫᱤ ᱞᱮᱜᱼᱟ ᱮᱱᱠᱷᱟᱡ ᱫᱚ ᱢᱤᱫ ᱦᱚᱲᱚᱲ ᱤᱫᱤ ᱞᱮᱟᱭ ᱦᱮᱱᱟᱜ ᱯᱷᱳᱱ ᱯᱮ ᱠᱮᱜᱼᱟᱭ ᱩᱱᱤᱭᱟᱜ ᱛᱮᱜᱮ ᱞᱮ ᱦᱟᱛᱟᱣ ᱠᱮᱫᱼᱟ ᱟᱨ ᱚᱲᱟᱜ ᱨᱮᱞᱮ ᱮᱢ ᱨᱩᱣᱟᱹᱲ ᱟᱫᱮᱭᱟ ᱤᱱᱟᱹ ᱜᱮᱞᱮ ᱦᱟᱛᱟᱣ ᱠᱮᱫᱼᱟ ᱟᱞᱮ ᱫᱚ
ᱦᱮᱸ ᱮᱱᱛᱮᱫ ᱟᱫᱫᱟ ᱢᱟᱱᱮ ᱛᱟᱦᱞᱮ ᱚᱸᱰᱮ ᱦᱚᱸ ᱟᱹᱰᱤ ᱪᱮᱦᱨᱟ ᱪᱮᱦᱨᱟ ᱱᱟᱯᱟᱭ ᱱᱟᱯᱟᱭ ᱦᱩᱭ ᱪᱟᱞᱟᱜ ᱛᱟᱦᱮᱸ ᱠᱟᱱᱟ
ᱦᱮᱸ
ᱟᱪᱪᱷᱟ ᱟᱪᱪᱷᱟ ᱚᱸᱰᱮ ᱟᱸᱡᱚᱢ ᱦᱩᱭ ᱟᱠᱟᱱᱟ ᱚᱱᱟ ᱵᱩᱨᱩ ᱵᱚᱸᱜᱟ ᱯᱟᱛᱟ ᱴᱟᱸᱬᱤ ᱠᱚᱨᱮ ᱛᱩᱢᱫᱟᱜ ᱴᱟᱢᱟᱠ ᱠᱚᱦᱚᱸ ᱠᱚ ᱟᱠᱠᱷᱨᱤᱧ ᱜᱮᱭᱟ ᱛᱤᱨᱭᱳ ᱵᱟᱱᱟᱢ ᱟᱸᱜ-ᱥᱟᱨ ᱠᱟᱹᱯᱤ ᱱᱚᱣᱟ ᱠᱚᱫᱚ ᱛᱟᱦᱞᱮ ᱯᱮ ᱧᱮᱞ ᱞᱮᱜᱼᱟ ᱥᱮ ᱵᱟᱝ?
ᱛᱟᱦᱞᱮ ᱫᱚ ᱚᱱᱟ ᱚᱠᱟ ᱥᱮᱫ ᱪᱠᱚ ᱫᱚᱦᱚ ᱞᱮᱫᱼᱟ ᱚᱱᱟ ᱫᱚ ᱵᱟᱞᱮ ᱧᱟᱢ ᱞᱮᱼᱟ ᱟᱞᱮ ᱫᱚ ᱟᱨ ᱯᱟᱞᱮᱫ ᱚᱠᱟᱥᱮᱫ ᱪᱮᱱ ᱟᱨᱚ ᱟᱹᱰᱤ ᱪᱮᱛᱟᱱ ᱥᱮᱫ ᱥᱮ ᱞᱟᱛᱟᱨ ᱥᱮᱫ ᱩᱱᱟᱹᱜ ᱵᱮᱥ ᱪᱮᱫᱚ ᱫᱚ ᱵᱟᱞᱨ ᱧᱮᱧ ᱞᱮᱞᱟ ᱫᱟᱜ ᱥᱠᱛᱚᱭ ᱫᱟᱜ ᱮᱜᱼᱟ ᱪᱟᱛᱚᱢ ᱥᱟᱵ ᱦᱚᱸ ᱟᱢ ᱵᱟᱲᱮᱜ-ᱟ ᱠᱤ ᱦᱚᱠᱛᱚᱭ ᱦᱚᱭ ᱫᱟᱜᱮᱜᱼᱟ ᱥᱮ ᱮᱱᱠᱷᱟᱡ ᱢᱟ ᱤᱭᱟᱹ ᱪᱟᱛᱚᱢ ᱠᱚ ᱥᱟᱲ ᱜᱚᱫᱚᱜᱼᱟ ᱮᱱᱠᱟᱱ ᱢᱟ ᱫᱩᱲᱩᱵ ᱟᱛᱮᱜ ᱜᱮ ᱦᱡᱚᱠᱛᱚᱭ ᱫᱟᱜ ᱜᱚᱫᱚᱜ ᱠᱷᱟᱡ ᱟᱨ ᱨᱮᱱ ᱠᱳᱴ ᱞᱮ ᱤᱫᱤ ᱞᱮᱫ ᱜᱮᱭᱟ ᱨᱮᱱ ᱠᱳᱴ ᱦᱚᱸ ᱟᱨ ᱨᱮᱱ ᱠᱳᱸᱰ ᱦᱚᱸ ᱟᱫ ᱠᱮᱫᱼᱟ ᱞᱮ ᱚᱱᱟ ᱯᱟᱛᱟ ᱫᱚᱦᱚ ᱠᱮᱫᱼᱟ ᱞᱮ ᱞᱮᱭᱮᱜ-ᱟᱞᱮ ᱱᱤᱛᱚᱜ ᱫᱚ ᱵᱟ ᱡᱟᱜᱮ ᱡᱮ ᱟᱵᱚ ᱨᱮᱱᱠᱳᱰᱠᱚ ᱚᱪᱚᱜ ᱠᱮᱫᱼᱟ ᱫᱚᱦᱚ ᱠᱮᱫᱼᱟ ᱞᱮ ᱟᱨ ᱟᱫ ᱠᱮᱫ ᱟ ᱞᱮ
ᱚ-ᱦᱳ
ᱮᱱᱠᱷᱟᱡ ᱫᱚ ᱦᱟᱱᱛᱮ ᱪᱟᱞᱟᱣ ᱦᱚᱸ ᱵᱟᱭ ᱜᱟᱱ ᱞᱮᱱᱟ ᱾
ᱚ ᱦᱚᱸ ᱢᱟᱱᱮ ᱫᱟᱜ ᱜᱮ-ᱟᱭ ᱛᱚ ᱚᱱᱟᱛᱮ ᱡᱩᱫᱤ ᱦᱚᱲᱢᱚᱢ ᱞᱚᱦᱚᱫᱚᱜᱼᱟ ᱱᱟᱛᱮ ᱨᱩᱣᱟᱹᱜ ᱦᱟᱹᱥᱩᱜ ᱠᱚ ᱧᱟ-ᱧᱟᱢᱟ ᱤᱱᱟᱹ ᱯᱚᱨᱮ ᱥᱟᱺᱜᱤᱧ ᱦᱚᱨ ᱟᱨ ᱦᱚᱸᱛᱚ ᱨᱩᱣᱟᱹᱲ ᱦᱩᱭᱩᱜᱩᱜᱼᱟ
ᱦᱮᱸ
ᱟᱪᱪᱷᱟ ᱟᱹᱰᱤ ᱱᱟᱯᱟᱭ ᱜᱮ ᱛᱟᱦᱚᱞᱮ ᱟᱨᱚ ᱛᱟᱦᱚᱞᱮ ᱟᱨᱚ ᱜᱟᱯᱟ ᱢᱮᱭᱟᱝ ᱟᱨᱚ ᱚᱠᱟ ᱠᱚᱨᱮᱱᱟᱜ ᱢᱮᱱᱟᱜ ᱜᱮᱭᱟ ᱚᱱᱟ ᱠᱚᱨᱮ ᱫᱚ ᱛᱟᱦᱚᱞᱮ ᱯᱮ ᱪᱟᱞᱟᱜ ᱟᱥᱮ ᱵᱟᱝ?
ᱦᱚᱸ ᱪᱟᱞᱟᱜ ᱦᱩᱭᱩᱜ ᱜᱮᱭᱟ ᱱᱟᱦᱟᱜ ᱜᱟᱯᱟ ᱢᱟ ᱱᱟᱦᱟᱜ ᱱᱚᱛᱮ ᱟᱞᱮ ᱥᱩᱨ ᱨᱮᱜᱮ ᱱᱟᱜ ᱢᱮᱱᱟᱜᱼᱟ ᱱᱟᱦᱟᱜ ᱜᱚᱴᱟ ᱥᱤᱞᱟᱹ ᱚᱸᱰᱮ ᱢᱮᱱᱟᱦᱟᱜ ᱪᱟᱞᱟᱜ ᱦᱩᱭᱩᱜ ᱜᱮᱭᱟ ᱟᱨ ᱮᱴᱮᱞ ᱞᱮ ᱤᱫᱤ ᱜᱮᱭᱟ ᱟᱞᱮ ᱜᱟᱛᱮ ᱠᱚᱲᱟ ᱱᱟᱜ
ᱟᱪᱪᱷᱟ ᱟᱪᱪᱷᱟ ᱦᱳᱭ ᱢᱟᱱᱮ ᱪᱟᱞᱟᱜ ᱦᱚᱸ ᱞᱟᱹᱠᱛᱤ ᱠᱟᱱ ᱜᱮᱭᱟ ᱛᱟᱨᱯᱚᱨᱮ ᱡᱟᱦᱟᱸ ᱫᱚ ᱢᱟᱱᱮ ᱴᱟᱠᱟ ᱯᱩᱭᱥᱟᱹ ᱠᱚ ᱠᱟᱹᱣᱰᱤ ᱠᱚ ᱫᱚᱨᱠᱟᱨ ᱟᱠᱚᱣᱟ ᱩᱱᱠᱩ ᱠᱚᱫᱚ ᱫᱚᱠᱟᱱ ᱠᱚᱦᱚᱸ ᱠᱚ ᱵᱟᱭᱥᱟ ᱵᱟᱶᱥᱟ ᱜᱮᱭᱟ ᱪᱮᱫᱟᱜ ᱥᱮ ᱚᱸᱰᱮ ᱠᱷᱚᱱ ᱯᱩᱭᱥᱟᱹ ᱦᱚᱸ ᱨᱳᱡᱽᱜᱟᱨᱚᱜᱼᱟ ᱟᱨ ᱡᱟᱦᱟᱸᱭ ᱴᱟᱠᱟ ᱯᱩᱭᱥᱟᱹ ᱦᱮᱱᱟᱜ ᱠᱚᱣᱟ ᱩᱱᱠᱩ ᱫᱚ ᱡᱚᱢ ᱦᱚᱸᱠᱚ ᱡᱚᱢ ᱜᱮᱭᱟ ᱡᱚᱢ ᱠᱟᱛᱮ ᱠᱚ ᱨᱩᱣᱟᱹᱲᱟ ᱛᱟᱨᱯᱚᱨᱮ ᱚᱲᱟᱜ ᱠᱚᱦᱚᱸ ᱠᱚ ᱠᱤᱨᱤᱧ ᱤᱫᱤᱭᱟ ᱾ ᱟᱨ ᱟᱥᱟ ᱦᱩᱭᱩᱜ ᱠᱟᱱᱟ ᱱᱤᱡᱮ ᱦᱚᱸ ᱪᱟᱞᱟᱜ ᱦᱩᱭᱩᱜᱼᱟ ᱧᱮᱞ ᱦᱩᱭᱩᱜᱼᱟ᱾ ᱪᱮᱫ ᱞᱮᱠᱟ ᱠᱚ ᱡᱟᱣᱨᱟᱜ ᱠᱟᱱᱟ ᱪᱮᱫ ᱞᱮᱠᱟ ᱦᱸ ᱥᱟᱢᱟᱱ ᱚᱲᱟᱜ ᱫᱚᱠᱟᱱ ᱠᱚᱠᱚ ᱵᱟᱹᱭᱥᱟᱹᱣᱮᱫᱼᱟ ᱚᱱᱟ ᱠᱚᱦᱚᱸ ᱧᱮᱞ ᱟᱹᱜᱩᱭ ᱦᱩᱭᱩᱜᱼᱟ ᱾ ᱠᱤᱨᱤᱧ ᱦᱩᱭᱩᱜᱼᱟ ᱟᱨ ᱡᱩᱫᱤ ᱱᱚᱜᱼᱚ ᱱᱚᱝᱠᱟ ᱦᱚᱭ ᱦᱤᱸᱥᱤᱫ ᱠᱚ ᱱᱟᱯᱟᱭ ᱜᱮ ᱛᱟᱦᱮᱱᱟ ᱛᱟᱦᱚᱞᱮ ᱢᱟ ᱥᱮᱴᱮᱨᱚᱜ ᱦᱩᱭᱩᱜ ᱠᱟᱱ ᱜᱮᱭᱟ ᱾
ᱦᱮᱸ ᱛᱟᱦᱚᱞᱮ ᱟᱹᱞᱤᱧ ᱞᱤᱧ ᱞᱟᱹᱭᱮᱫ ᱫᱚ ᱜᱚᱴᱟ ᱥᱤᱞᱟᱝ ᱚᱸᱰᱮ ᱫᱚ ᱢᱤᱫ ᱫᱷᱟᱣ ᱜᱟᱱ ᱵᱤᱱ ᱥᱮᱱ ᱟᱠᱟᱱᱟ ᱥᱮ ᱵᱟᱝ?
ᱦᱳᱭ ᱪᱟᱞᱟᱣ ᱫᱚ ᱪᱟᱞᱟᱣ ᱦᱩᱭᱩ ᱟᱠᱟᱱ ᱜᱮᱭᱟ ᱟᱫᱚ ᱟᱹᱰᱤ ᱞᱟᱦᱟ ᱧᱚᱜ ᱨᱮ ᱟᱫᱚ ᱱᱤᱭᱟᱹ ᱥᱩᱨ ᱥᱮᱨᱢᱟ ᱠᱚᱨᱮ ᱫᱚ ᱵᱟᱝ ᱪᱟᱞᱟᱣ ᱦᱩᱭ ᱠᱟᱱᱟ ᱟᱫᱚ ᱩᱱ ᱡᱚᱠᱷᱚᱱ ᱦᱚᱸ ᱠᱟᱹᱴᱤᱡ ᱵᱷᱮᱜᱟᱨ ᱜᱮ ᱯᱟᱞᱮᱫ ᱦᱚᱲ ᱫᱚᱠᱚ ᱡᱟᱣᱨᱟᱜ ᱛᱟᱦᱮᱱᱟ ᱟᱨ ᱱᱮᱛᱟᱨ ᱦᱚᱸ ᱯᱟᱞᱮᱱ ᱵᱷᱮᱜᱟᱨ ᱠᱟᱱ ᱜᱮᱭᱟ ᱪᱮᱫᱟᱜ ᱥᱮ ᱦᱚᱨ ᱰᱟᱦᱟᱨ ᱠᱚᱦᱚᱸ ᱵᱮᱱᱟᱶ ᱠᱟᱱᱟ ᱡᱟᱦᱟᱸ ᱨᱮᱫᱚ ᱚᱱᱟ ᱠᱚᱠᱚ ᱦᱟᱜ ᱟᱨᱚ ᱠᱚ ᱢᱮᱱᱮᱫᱼᱟ ᱪᱮᱛᱟ ᱵᱩᱨᱩ ᱪᱮᱛᱟᱱ ᱠᱚᱨᱮ ᱥᱩᱵᱤᱫᱷᱟ ᱠᱟᱱᱟ ᱠᱚ ᱟᱫᱚ ᱚᱱᱟ ᱠᱚᱫᱚ ᱦᱟᱸᱜ ᱵᱟᱝᱧᱮᱞ ᱦᱩᱭ ᱠᱟᱱᱟ ᱱᱤᱡᱮ ᱫᱚ
ᱦᱩᱸ ᱦᱮᱸ ᱛᱟᱦᱞᱮ ᱟᱹᱰᱤ ᱢᱚᱸᱡᱽ ᱜᱮᱵᱤᱱ ᱞᱟᱹᱭ ᱠᱮᱫᱼᱟ ᱟᱨ ᱟᱹᱵᱤᱱ ᱱᱚᱝᱠᱟ ᱡᱟᱦᱟᱱᱟᱜ ᱤᱥᱴᱚᱞ ᱠᱚ ᱥᱮ ᱠᱷᱟᱹᱞᱤ ᱧᱮᱧᱮᱞ ᱜᱮᱵᱤᱱ ᱦᱤᱡᱩᱜᱼᱟ ᱚᱱᱟ ᱯᱟᱛᱟ ᱧᱮᱧᱮᱞ ᱠᱚᱜᱮ ᱵᱩᱨᱩ ᱯᱟᱛᱟ ᱧᱮᱧᱮᱞ ᱠᱚ ᱪᱮ ᱤᱥᱴᱳᱨ ᱠᱚᱵᱤᱱ ᱟᱹᱜᱩᱭᱟ ᱚᱱᱟ ᱠᱟᱹᱴᱤᱡ ᱞᱟᱹᱭ ᱵᱤᱱ
ᱦᱮᱸ ᱟᱫᱚ ᱞᱟᱹᱭᱟ ᱥᱟᱜᱤᱧ ᱦᱚᱲ ᱛᱚ ᱟᱫᱚ ᱦᱟᱸᱜ ᱡᱟᱦᱱᱟᱜ ᱤᱥᱴᱚᱞ ᱠᱚᱥᱮ ᱫᱚᱠᱟᱱ ᱠᱚᱫᱚ ᱦᱟᱸᱜ ᱵᱟᱞᱮ ᱤᱫᱤᱭᱟ ᱟᱫᱚ ᱚᱱᱮ ᱧᱮᱧᱮᱞ ᱜᱮ ᱪᱟᱞᱟᱜ ᱦᱩᱭᱩᱜᱼᱟ ᱦᱟᱸᱜ ᱟᱨ ᱱᱚᱱᱛᱮ ᱜᱟᱛᱮ ᱠᱚ ᱟᱨᱚ ᱡᱩᱫᱤ ᱠᱚ ᱧᱟᱢᱚᱜ ᱠᱷᱟᱱ ᱫᱚ ᱜᱚᱲᱚ ᱟᱠᱚ ᱦᱩᱭᱩᱜᱼᱟ ᱢᱟ ᱪᱮᱫ ᱠᱚᱯᱮ ᱪᱤᱠᱟᱹᱭᱮᱫ ᱛᱟᱵᱚᱱᱟ ᱫᱮ ᱱᱤᱛᱚᱜ ᱥᱚᱢᱚᱭ ᱢᱮᱱᱟᱜᱼᱟ ᱮᱸ ᱜᱚᱲᱚᱣᱟᱯᱮ ᱛᱟᱵᱚᱱᱟ
ᱦᱩᱸ
ᱛᱟᱦᱚᱞᱮ ᱟᱯᱮ ᱫᱚ ᱦᱟᱸᱜ ᱯᱮ ᱤᱫᱤ ᱛᱟᱵᱚᱱᱟ ᱡᱟᱦᱟᱱᱟᱜ ᱫᱚᱠᱟᱱ ᱠᱚ
ᱦᱚᱸ ᱤᱫᱤᱭᱟᱞᱮ ᱤᱥᱴᱚᱞ ᱟᱞᱮ ᱫᱚ ᱮᱜᱽᱨᱳᱞ ᱪᱟᱣᱢᱤᱱ ᱤᱥᱴᱚᱞ ᱱᱟᱜ ᱞᱮ ᱤᱫᱤᱭᱮᱱᱟ ᱟᱨ ᱚᱱᱟ ᱥᱟᱶᱛᱮ ᱪᱟᱴ ᱪᱟᱣᱢᱤᱱ ᱠᱚᱦᱚᱸ ᱱᱟᱜ ᱢᱮᱱᱟᱜ ᱜᱮᱭᱟ ᱟᱨ ᱜᱳᱞ ᱜᱟᱯᱯᱟ ᱫᱚ ᱱᱟᱜ
ᱟᱪᱪᱷᱟ ᱟᱪᱪᱷᱟ ᱴᱷᱤᱠ ᱜᱮᱭᱟ ᱛᱟᱦᱚᱞᱮ ᱪᱟᱞᱟᱜᱼᱟ ᱦᱟᱸᱜ ᱧᱟᱯᱟᱢ ᱦᱩᱭᱩᱜᱼᱟ ᱦᱟᱸᱜ ᱟᱨ ᱧᱟᱯᱟᱢ ᱠᱟᱛᱮ ᱱᱟᱦᱟ ᱟᱨᱚᱜ ᱚᱱᱠᱟ ᱜᱮ ᱢᱚᱪᱟᱛᱮ ᱦᱟᱜ ᱨᱚᱯᱚᱲ ᱦᱩᱭᱩᱜᱼᱟ
ᱦᱚᱸ ᱨᱚᱯᱚᱲ ᱟᱵᱚᱱᱦᱟᱜ
ᱟᱫᱚ ᱴᱟᱭᱤᱢ ᱠᱚ ᱦᱩᱭ ᱡᱟᱣᱟᱭᱮᱱᱟ ᱟᱫᱚ ᱱᱤᱭᱟᱹ ᱫᱷᱟᱹᱵᱤᱡ ᱜᱮ ᱜᱟᱞᱢᱟᱨᱟᱜ ᱦᱩᱭᱩᱜᱼᱟ ᱠᱟᱛᱷᱟ ᱠᱚᱫᱚ ᱠᱮᱪᱮᱫ ᱡᱟᱨᱶᱟᱭ ᱦᱩᱭᱩᱜᱼᱟ ᱥᱮ ᱪᱮᱫ ᱞᱮᱠᱟ
ᱦᱚᱸ ᱛᱟᱦᱚᱞᱮ ᱢᱤᱫᱴᱟᱝ ᱢᱩᱪᱟᱹᱫ ᱵᱟᱲᱟ ᱨᱮ ᱡᱚᱦᱟᱨ